ᱢᱟ ᱜᱚᱢᱠᱮ ᱞᱟᱹᱭ ᱵᱮᱱ ᱥᱮ‌ ᱚᱠᱟᱨᱮ ᱵᱮᱱ ᱛᱟᱦᱮᱸ ᱵᱟᱲᱟᱭ ᱠᱟᱱᱟ?
ᱦᱮᱸ ᱜᱚᱢᱠᱮ ᱱᱤᱛᱳᱜ ᱫᱚ ᱱᱟᱯᱟᱭ ᱵᱟᱲᱟ ᱜᱮ ᱢᱮᱱᱟᱜ ᱟᱠᱟᱫ ᱞᱤᱧᱟᱹ ' ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ,, ᱟᱵᱤᱱ ᱫᱚ ᱜᱚᱢᱠᱮ ᱚᱠᱟ ᱞᱮᱠᱟ ᱢᱮᱱᱟᱜ ᱵᱤᱱᱟ?
ᱟᱞᱤᱝ ᱦᱚᱸ ᱚᱝᱠᱟᱜᱮ ᱟᱵᱮᱱ ᱪᱮᱜ ᱠᱚ ᱢᱮᱛᱟᱜ-ᱟ ᱪᱟᱸᱫᱳ ᱫᱟᱭᱟ ᱫᱩᱞᱟᱹᱲ ᱛᱮ ᱡᱷᱚᱛᱢ ᱢᱚᱡᱽ ᱾ ᱵᱮᱹᱥ ᱵᱮᱲᱟ ᱜᱮ, ᱚᱸᱲᱚᱡ ᱚᱸᱲᱟᱜ ᱾ ᱚᱲᱟᱜ ᱠᱚᱨᱮ ᱦᱚᱸ ᱵᱮᱹᱥ ᱵᱟᱲᱟ ᱜᱮ, ᱟᱵᱮᱱ
ᱛᱳ ᱾
ᱟᱵᱮᱱ ᱪᱷᱮᱭᱟ ᱜ ᱚᱲᱮᱡ ᱚᱲᱟᱜ ᱠᱚᱨᱮ?
ᱟᱹᱞᱤᱧ ᱦᱚᱸ ᱚᱲᱟᱜ ᱠᱚᱨᱮ ᱫᱚ ᱱᱟᱯᱟᱭ ᱵᱟᱨᱟᱜᱮ ᱢᱮᱱᱟᱜ ᱟᱠᱟᱜ ᱠᱚᱣᱟ ᱱᱤᱛᱚᱜ ᱫᱚ ᱟᱫᱚ ᱦᱮᱸ ᱥᱮ ᱾ ᱡᱚᱢ ᱵᱟᱨᱟ ᱠᱚᱫᱚ ᱦᱳᱭ ᱱᱟ ᱥᱮ ᱟᱹᱣᱨᱤ?
ᱡᱚᱢ ᱠᱚᱫᱚ ᱦᱳᱭ ᱵᱟᱲᱟᱭᱮᱱᱟ ᱾
ᱚ ᱚ ᱟᱹᱞᱤᱧ ᱦᱩᱞᱤᱧ ᱡᱚᱢ ᱠᱟᱛᱮᱜ ᱜᱤᱞᱤᱧ ᱫᱩᱨᱩᱵ ᱟᱠᱟᱱᱟ ᱟᱫᱚ ᱦᱚᱸᱜ-ᱚᱭ ᱠᱟᱹᱴᱤᱡ ᱞᱤᱧ, ᱦᱮᱸ ᱜᱚᱝ ᱟᱹᱞᱤᱧ ᱦᱩᱞᱤᱧ ᱡᱚᱢ ᱫᱩᱞᱤᱧ ᱡᱚᱢ ᱠᱮᱫᱟ ᱵᱟᱝ ᱫᱚ ᱵᱟᱝ ᱥ-ᱩ-ᱜ ᱾
ᱟᱪ-ᱪᱷᱟ ᱾
ᱫᱤᱭᱮᱹ ᱛᱟᱞᱦᱮ ᱨᱚᱦᱚᱭ ᱠᱚ ᱛᱤᱱᱟᱹᱜ ᱡᱷᱟᱹᱞ ᱯᱮ ᱤᱫᱤ ᱠᱮᱫᱟ?
ᱨᱚᱦᱚᱭ ᱠᱚᱫᱚ ᱟᱞᱮ ᱥᱮᱫ ᱫᱚ ᱨᱚᱦᱚᱭ ᱠᱚᱢᱟ ᱵᱟᱝ ᱦᱳᱭᱳᱜ ᱠᱟᱱ ᱜᱚᱝᱠᱮ
ᱚ ᱷᱩᱸᱦ ᱷᱩᱸᱦ, ᱜᱚᱝᱠᱮ ᱟᱞᱮ ᱥᱮᱜ ᱦᱚᱸ ᱨᱚᱦᱚᱭ ᱠᱚᱫᱚ ᱟᱹᱣᱨᱤ ᱞᱮ ᱮᱛᱚᱦᱚᱵᱟ ᱾
ᱚᱻ ᱾ ᱟᱹᱣᱨᱤᱯ ᱟᱹᱣᱨᱤ ᱯᱮ?
ᱫᱟᱜ ᱜᱮ ᱟᱹᱭᱨᱤ ᱫᱟᱜ ᱟᱞᱮᱭᱟ ᱟᱹᱭᱨᱤᱭ ᱞᱮᱦᱚᱵᱟ ᱫᱟᱜ ᱦᱚᱸ ᱟᱹᱭᱨᱤ ᱫᱟᱜ ᱟᱞᱮᱭᱟᱭ ᱚᱱᱟ ᱞᱮ ᱩᱭᱦᱟᱹᱨᱮᱫᱟ, ᱢᱟ ᱞᱟᱹᱭ ᱢᱮ?
ᱚ ᱟᱞᱮ ᱥᱮᱜ ᱢᱟᱭ ᱫᱟᱜ ᱪᱷᱟᱲᱚᱜ ᱟᱞᱮ ᱥᱮᱜ ᱢᱟᱭ ᱫᱟᱜ ᱛᱷᱟᱠᱟᱣ ᱜᱚᱝᱠᱮ
ᱚ -ᱚ ᱾ ᱛᱟᱦᱞᱮ ᱷᱮᱦ, ᱫᱟᱜ ᱠᱚ ᱱᱚᱛᱮ ᱠᱳᱞᱟᱭ ᱯᱮ ᱠᱟᱹᱴᱤᱡ ᱥᱮᱨᱢᱟ ᱥᱮᱫ ᱛᱮ ᱦᱮᱸᱥᱮ ᱵᱟ ᱝ ᱮ-ᱜᱦ-ᱮ ᱾ ᱚ ᱟᱞᱮ ᱥᱮᱫ ᱫᱚ ᱜᱚᱝᱠᱮ ᱫᱟᱜ ᱛᱚᱭ ᱫᱟᱜ ᱮᱫᱟᱭ ᱢᱮᱱᱠᱷᱟᱱ ᱢᱟᱱᱮ ᱫᱟᱜ ᱫᱚᱭ ᱫᱟᱜ ᱫᱟ ᱢᱟᱱᱮ ᱨᱚᱦᱚᱭ ᱞᱮᱠᱟ ᱫᱚ ᱵᱟᱭ ᱫᱟᱜ ᱟᱞᱮ ᱠᱟᱱᱟᱭ ᱜᱚᱝᱠᱮ ᱾
ᱟᱪ-ᱪᱷᱟ ᱡᱮ, ᱡᱮ ᱢᱤᱜ ᱥᱚᱯᱛᱟᱭ ᱫᱟᱜ ᱠᱷᱟᱡ ᱢᱤᱜ ᱥᱚᱯᱛᱟ ᱫᱚ ᱵᱟᱹᱱᱩᱜᱼᱟ ᱵᱟᱝ ᱾ ᱟᱪᱷᱟ᱾
ᱦᱳᱭ ᱦᱳᱭ ᱢᱤᱜ ᱥᱚᱯᱛᱚ ᱫᱚ ᱜᱚᱝᱠᱮ ᱢᱤᱜ ᱫᱤᱱ ᱵᱟᱨ ᱫᱤᱱ ᱦᱚᱸ ᱵᱟᱭ ᱫᱟᱜ ᱟᱞᱮ ᱠᱟᱱᱟᱭ ᱟᱫᱚ ᱠᱚ ᱞᱟᱹᱭᱫᱟ ᱫᱟᱜᱟᱭ ᱫᱚ᱾ ᱛᱮᱦᱮᱱ ᱜᱟᱯᱟ ᱠᱷᱚᱱᱟᱜ ᱦᱮᱸᱥᱮ ᱢᱟᱱᱮ ᱥᱟᱸᱫᱮᱥ ᱠᱚᱨᱮᱜ ᱠᱚ ᱞᱟᱹᱭ ᱵᱟᱲᱟᱭᱮᱫᱟ ᱦᱮᱸ ᱥᱮ᱾ ᱥᱮ ᱥᱟᱸᱫᱮᱥ ᱧᱟᱢᱚᱜ ᱠᱟᱱᱟ ᱟᱨᱠᱤ ᱟᱪᱷᱟ ᱟᱪᱷᱟ᱾ ᱛᱚᱞᱟ ᱠᱚᱫᱚᱯᱮ ᱟᱯᱮ ᱫᱚᱯᱮ ᱞᱮᱫᱟ ᱨᱚᱦᱚᱭ ᱪᱟᱵᱟ ᱠᱮᱫᱟ ᱯᱮ ᱥᱮᱪᱮᱜ᱾
ᱟᱞᱮᱥᱮᱜ ᱫᱚ ᱚᱱᱟ ᱠᱚᱫᱚ ᱵᱟᱝ ᱟᱞᱮᱥᱮᱜ ᱢᱟ ᱪᱟᱭ ᱵᱟᱜᱟᱱ ᱜᱮ ᱢᱮᱱᱟᱜ᱾
ᱚ ᱚ ᱚ ᱚ᱾ ᱚ ᱚ ᱚ ᱟᱪᱷᱟ ᱟᱪᱷᱟ ᱟᱪᱷᱟ ᱟᱪᱷᱟ ᱟᱪᱷᱟ ᱟᱫᱚ ᱚ ᱱᱟᱯᱟᱭ ᱜᱮ ᱛᱟᱦᱚᱞᱮ ᱟᱹᱰᱤ ᱱᱟᱯᱟᱭ ᱯᱚᱨᱮᱢ᱾ ᱦᱮᱸ ᱦᱮᱸ ᱵᱩᱡᱷ ᱠᱟᱫᱟᱞᱤᱧ ᱵᱩᱡᱷ᱾
ᱦᱮᱸ ᱵᱩᱡᱽ ᱠᱟᱜ ᱠᱷᱟᱜ ᱵᱮᱱ ᱟᱹᱰᱤ ᱢᱚᱸᱡᱽ ᱛᱟᱞᱦᱮ᱾
ᱟᱹᱰᱤ ᱢᱚᱸᱡᱽ ᱟᱹᱰᱤ ᱢᱚᱸᱡᱽ ᱜᱮ ᱛᱟᱦᱚᱞᱮ ᱜᱚᱝᱠᱮ ᱛᱟᱦᱚᱞᱮ ᱟᱯᱮ ᱫᱤᱥᱚᱢ ᱥᱮᱜ ᱧᱮᱧᱮᱞ ᱪᱟᱞᱟᱜ ᱦᱩᱭᱩᱜᱼᱟ ᱥᱮᱪᱮᱫ ᱛᱟᱦᱚᱞᱮ᱾
ᱦᱮᱸ ᱦᱮᱡ ᱫᱟᱲᱮᱭᱟᱜᱼᱟ ᱯᱮ ᱪᱮᱫᱟᱜ ᱵᱟᱯᱮ ᱦᱮᱡ ᱫᱟᱲᱮᱭᱟᱜᱼᱟ ᱦᱤᱡᱩᱜ ᱟᱯᱮ ᱾
ᱟᱪᱷᱟ ᱟᱪᱷᱟ ᱟᱪᱷᱟ ᱟᱪᱷᱟ᱾ ᱛᱟᱦᱚᱞᱮ ᱜᱚᱝᱠᱮ ᱟᱹᱞᱤᱧ ᱫᱚ ᱦᱟᱸᱜ ᱚᱱᱟ ᱯᱟᱴᱟᱵᱤᱸᱫᱟᱹ ᱥᱩᱨ ᱠᱟᱱᱟᱞᱤᱧ ᱟᱨᱠᱤ᱾ ᱟᱹᱞᱤᱧ ᱫᱟᱜ ᱫᱤᱥᱚᱢ ᱫᱚ ᱦᱩᱭᱩᱜ ᱠᱟᱱ ᱛᱟᱹᱞᱤᱧᱟ ᱯᱟᱴᱟᱵᱤᱸᱫᱟᱹ ᱥᱳᱨ᱾
ᱟᱪᱷᱟ᱾
ᱦᱮᱸᱥ ᱟᱸᱡᱚᱢ ᱠᱟᱜ ᱜᱮᱭᱟᱵᱤᱱ ᱯᱟᱴᱟᱵᱤᱸᱰᱟᱹ ᱫᱚ᱾
ᱯᱟᱴ ᱯᱟᱴᱟᱵᱤᱸᱫᱟᱹ ᱫᱚ ᱚᱱᱟ ᱠᱚᱨᱮ ᱫᱚ ᱟᱹᱞᱤ ᱟᱹᱞᱤᱧ ᱢᱟᱛᱚ ᱟᱹᱣᱨᱤ ᱞᱤᱧ ᱟᱸᱡᱚᱢ᱾
ᱯᱟᱛᱟ ᱢᱮᱜᱴᱟᱝ ᱢᱟ ᱵᱟᱝ ᱦᱳᱭᱳᱜᱼᱟ ᱯᱟᱛᱟ ᱡᱟᱦᱟᱸ ᱥᱤᱞᱫᱟᱹ ᱯᱟᱛᱟ ᱠᱚ ᱢᱮᱱᱫᱚ ᱯᱟᱛᱟ ᱵᱤᱸᱰᱟᱹ ᱡᱟᱦᱟᱸ ᱡᱷᱟᱲᱜᱨᱟᱢ ᱥᱳᱨ ᱨᱮ᱾
ᱟᱪᱷᱟ ᱡᱷᱟᱲᱜᱨᱟᱢ ᱦᱮᱸ ᱟᱸᱡᱚᱢ ᱠᱟᱜ ᱜᱮᱭᱟᱞᱤᱧ ᱟᱹᱞᱤᱧ᱾
ᱦᱳᱭ ᱦᱟᱱᱮ ᱢᱮᱜᱴᱟᱝ ᱯᱟᱛᱟ ᱦᱳᱭᱳᱜ ᱫᱚ ᱟᱵᱚ ᱠᱷᱮᱨᱣᱟᱞ ᱥᱟᱱᱛᱟᱲ ᱦᱚᱯᱚᱱ ᱠᱚᱣᱟᱜ ᱫᱚᱢᱮ ᱵᱚᱱ ᱡᱟᱣᱲᱟᱜᱼᱟ ᱚᱸᱰᱮ ᱥᱟᱱᱟᱢ ᱞᱮᱠᱟᱱ ᱡᱤᱱᱤᱥ ᱯᱟᱹᱛᱤ ᱠᱚ ᱧᱟᱢᱚᱜᱼᱟ᱾ ᱦᱮᱸᱥᱮ ᱟᱹᱞᱤᱧᱟᱜ ᱚᱲᱟᱜ ᱫᱚ ᱚᱸᱰᱮ ᱠᱷᱚᱱ ᱟᱨᱠᱤ ᱛᱤᱨᱤᱥ ᱠᱤᱞᱳᱢᱤᱴᱟᱨ ᱛᱟᱹᱞᱤᱧ ᱾
ᱟᱪᱷᱟ ᱦᱩᱸ᱾
ᱟᱫᱚ ᱜᱚᱢᱠᱮ ᱡᱮᱦᱮᱛᱩ ᱟᱵᱤᱱ ᱚᱱ᱾ ᱛᱮᱱ ᱫᱤᱥᱚᱢ ᱨᱮᱱ ᱠᱟᱱᱟᱵᱤᱱ ᱡᱟᱦᱟᱸ ᱫᱚ ᱟᱹᱰᱤ ᱱᱟᱯᱟᱭ ᱠᱩᱠᱞᱤ ᱦᱚᱸ ᱫᱚᱦᱚ ᱠᱮᱫᱟᱵᱤᱱ ᱟᱵᱤᱱ ᱥᱮ ᱞᱮᱭ ᱵᱩᱡᱷᱟᱹᱣᱟᱜ ᱞᱤᱧᱟᱹ ᱵᱤᱱ᱾ ᱢᱟᱱᱮ ᱟᱹᱰᱤ ᱠᱤᱪᱷᱩ ᱟᱹᱵᱤᱱ ᱱᱟᱜ ᱠᱩᱠᱞᱤ ᱱᱟᱜ ᱟᱪᱪᱷᱟ ᱛᱮ ᱤᱪᱪᱷᱟ ᱦᱮᱱᱟᱜ ᱤᱪᱪᱷᱟᱹ ᱦᱮᱱᱟᱜ ᱛᱟᱞᱤᱧᱟ ᱛᱟᱦᱚᱞᱮ ᱟᱫᱚ ᱜᱚᱝᱠᱮ ᱟᱞᱮ ᱱᱚ᱾ ᱛᱮ ᱢᱟ ᱦᱳᱲᱳ ᱠᱚᱞᱮ ᱨᱚᱦᱚᱭᱟ ᱥᱮ ᱢᱟᱱᱮ ᱦᱩᱲᱩ ᱠᱚ ᱨᱚᱦᱚᱭ ᱠᱟᱛᱮ ᱫᱤᱱ ᱠᱚᱞᱮ ᱠᱷᱟᱸᱰᱟᱣᱟ ᱟᱯᱮᱢᱟ ᱞᱮᱫᱟᱢ ᱚᱱᱮ ᱡᱟᱦᱟᱸ᱾ ᱪᱟᱥᱮᱢ ᱪᱟᱢ ᱞᱟᱹᱭ ᱠᱮᱫᱟ ᱚᱱᱟ ᱠᱚ ᱟᱛᱮᱜ ᱜᱮ ᱫᱤᱱ ᱠᱚᱯᱮ ᱠᱷᱟᱸᱰᱟᱣᱟ ᱥᱮ ᱪᱮᱫ᱾
ᱦᱮᱸ ᱟᱞᱮ ᱚᱱᱟ ᱠᱚᱜᱮ ᱫᱤᱱ ᱛᱮᱜᱮᱞᱮ ᱠᱟᱴᱟᱣᱟ ᱡᱮᱭ ᱥᱮ ᱟᱞᱮ ᱫᱚ᱾ ᱥᱮᱛᱟᱜ ᱵᱮᱞᱟ ᱞᱮ ᱪᱟᱞᱟᱜ ᱠᱷᱟᱡ ᱥᱟᱛᱴᱟ ᱫᱩᱴᱟ ᱛᱮᱜᱮᱞᱮ ᱨᱩᱣᱟᱹᱲ ᱦᱤᱡᱩᱜ ᱠᱟᱱᱟ ᱟᱨ᱾ ᱟᱯᱮᱥᱮᱫ ᱫᱚ ᱴᱟᱭᱤᱢ ᱠᱚᱫᱚ ᱪᱮᱫ ᱞᱮᱠᱟ ᱵᱟᱝ ᱮᱱᱛᱜ ᱠᱟᱹᱢᱤ ᱠᱚ ᱨᱮᱭᱟᱜ ᱾
ᱟᱞᱮ ᱫᱚ ᱦᱩᱲᱩ ᱨᱚᱦᱚᱭ ᱛᱚ ᱜᱚᱝᱠᱮ ᱱᱤᱛᱚᱜ ᱵᱚᱨᱥᱟ ᱡᱟᱹᱯᱩᱫ ᱥᱤᱡᱤᱱ ᱜᱮᱞᱮ ᱨᱚᱦᱭᱟ ᱟᱫᱚ ᱜᱚᱝᱠᱮ ᱚᱸᱰᱮ ᱟᱧᱤᱧ ᱞᱤᱧ ᱞᱟᱹᱭᱼᱟ ᱾ ᱢᱮᱱᱠᱷᱟᱱ ᱡᱚᱢ ᱞᱟᱹᱜᱤᱫ ᱛᱮᱫᱚ ᱦᱩᱲᱩ ᱥᱮ ᱦᱩᱲᱩ ᱜᱮᱵᱚᱱ ᱡᱚᱢᱟ ᱥᱮ ᱦᱩᱲᱩ᱾ ᱪᱟᱣᱞᱮ ᱵᱚᱱ ᱡᱚᱢ ᱫᱟ ᱥᱮ ᱾
ᱦᱮᱸ᱾
ᱠᱤᱱᱛᱩ ᱚᱱᱟ ᱛᱚ ᱡᱟᱦᱟᱸ ᱟᱯᱮ ᱡᱟᱦᱟᱸ ᱡᱤᱱᱤᱥ ᱯᱮ ᱨᱚᱦᱚᱭ ᱫᱟ ᱥᱮ ᱚᱱᱟ ᱯᱮ ᱡᱟᱦᱟᱸ᱾ ᱫᱚ ᱟᱯᱮᱯᱮ ᱵᱮᱵᱚᱦᱟᱨ ᱮᱫᱟ ᱚᱱᱟ ᱫᱚ ᱦᱳᱭᱳᱜ ᱠᱟᱱᱟ ᱧᱩ ᱞᱟᱹᱜᱤᱫ ᱜᱮᱥᱮ ᱾
ᱦᱮᱸ᱾
ᱛᱚᱵᱮ ᱡᱚᱢ ᱞᱟᱹᱜᱤᱫ ᱛᱚ ᱦᱩᱲᱩ ᱥᱮ ᱪᱟᱣᱞᱮ ᱫᱚᱨᱠᱟᱨ ᱜᱮ ᱛᱟᱵᱚᱱ ᱾ ᱛᱟᱦᱚᱞᱮ ᱚᱱᱟ ᱫᱚ ᱠᱟ ᱠᱷᱚᱱᱟᱜ ᱠᱟᱹᱴ ᱦᱮᱸ ᱛᱚ ᱚᱱᱟ ᱫᱚ ᱠᱟ ᱠᱷᱚᱱ ᱯᱮ ᱤᱭᱟᱹᱭᱟ ᱾
ᱚᱸᱰᱮ ᱡᱮᱵᱚᱱ ᱠᱟᱹᱢᱤᱭᱮᱫ ᱠᱟᱱ ᱚᱸᱰᱮ ᱠᱷᱚᱱᱟᱜ ᱜᱮ ᱠᱤᱨᱤᱧ᱾ ᱯᱟᱭᱥᱟ ᱴᱟᱠᱟ ᱦᱩᱭ ᱵᱟᱲᱟ ᱠᱮᱫᱟ ᱟᱫᱚ ᱵᱚᱱ ᱠᱤᱨᱤᱧ ᱮᱫᱟ ᱥᱚᱯᱛᱟᱨᱮ ᱾
ᱟᱫᱚ᱾ ᱛᱚ ᱚᱱᱛᱮ ᱫᱚ ᱚᱱᱟ ᱪᱟᱥ ᱨᱮᱱᱟᱜ ᱡᱤᱱᱤᱥ ᱫᱚ ᱵᱟᱹᱱᱩᱜ ᱠᱤᱨᱤᱧ ᱟᱠᱷᱨᱤᱧ ᱠᱟᱛᱮ ᱜᱮ ᱟᱯᱮ ᱫᱤᱱ ᱟᱹᱜᱩᱭ ᱟᱯᱮ ᱚᱱᱟ ᱠᱚ ᱡᱤᱱᱤᱥ ᱫᱚ ᱥᱮᱪᱮᱫ ᱾
ᱦᱳᱭ ᱦᱳᱭ ᱦᱳᱭ ᱾
ᱚ ᱚ ᱟᱪᱷᱟ ᱟᱪᱷᱟ ᱱᱟᱯᱟᱭ ᱜᱮ ᱛᱟᱦᱚᱞᱮ ᱾ ᱟᱞᱮ ᱱᱚᱛᱮ ᱢᱟ ᱟᱯᱮ ᱡᱟᱦᱟᱸ ᱡᱤᱱᱤᱥ ᱯᱮ ᱞᱟᱹᱭᱮᱫᱟ ᱟᱯᱮ ᱫᱚᱯᱮ ᱪᱟᱥ ᱛᱮᱯᱮ ᱧᱟᱢᱟ ᱟᱞᱮ ᱢᱟ ᱱᱚᱣᱟ ᱠᱤᱨᱤᱧ ᱛᱮᱞᱮ ᱧᱟᱢᱟ ᱾
ᱦᱳᱭ ᱚᱱᱠᱟ ᱡᱟᱭᱜᱟ ᱡᱟᱭᱜᱟᱛᱮ ᱦᱩᱭᱩᱜ ᱠᱟᱱ ᱜᱮᱭᱟ ᱜᱚᱴᱟ ᱜᱮ ᱟᱫᱚ ᱟᱞᱮ ᱢᱟᱱᱮ ᱛᱤᱨᱤᱥ ᱠᱤᱞᱳᱢᱤᱴᱟᱨ ᱜᱟᱱ ᱡᱷᱟᱹᱞ ᱪᱟᱞᱟᱜ ᱦᱩᱭᱩᱜ ᱠᱟᱱᱟ ᱾ ᱚᱱᱠᱟ ᱪᱟᱞᱟᱣ ᱵᱟᱲᱟ ᱠᱟᱛᱮᱜ ᱚᱱᱟ ᱠᱚᱨᱮ ᱪᱟᱥ ᱦᱩᱭ ᱫᱟᱲᱮᱭᱟᱜᱼᱟ ᱠᱤᱱᱛᱩ ᱟᱞᱮ ᱥᱮᱫ ᱡᱮᱢᱚᱱ ᱟᱞᱮ ᱚᱲᱟᱜ ᱚᱠᱟᱨᱮ ᱢᱮᱱᱟᱜ ᱚᱸᱰᱮ ᱫᱚ ᱢᱟᱱᱮ ᱚᱱᱟ ᱟᱰᱮ ᱯᱟᱥᱮ ᱫᱚ ᱪᱟᱥ ᱟᱵᱟᱫᱽ ᱜᱮ ᱵᱟᱹᱱᱩᱜᱼᱟ ᱚᱱᱠᱟᱱᱟᱜ ᱫᱚ᱾
ᱟᱪᱷᱟ ᱟᱪᱷᱟ ᱟᱫᱚ‌ ᱜᱚᱝ ᱠᱮ ᱛᱟᱦᱞᱮ ᱚᱱᱟ ᱫᱚ ᱵᱩᱨᱩ ᱪᱚᱴ ᱠᱚᱨᱮ ᱜᱮ ᱚᱱᱠᱟᱜᱮ ᱨᱚᱦᱚᱭ ᱢᱟᱱᱮ ᱦᱩᱭ ᱤᱫᱤᱭ ᱠᱟᱱᱟ ᱥᱮ ᱾ ᱢᱟᱱᱮ ᱵᱩᱨᱩ ᱪᱚᱴ ᱠᱚᱨᱮ ᱜᱮᱥᱮ ᱚᱱᱟ ᱠᱚ ᱡᱤᱱᱤᱥ ᱫᱚᱥᱮ ᱢᱮᱱᱟᱜ ᱟᱥᱮ ᱾
ᱦᱮᱸ ᱦᱮᱸ ᱱᱚᱝᱠᱟ ᱥᱚᱢᱚᱛᱚᱞ ᱡᱟᱭᱜᱟ ᱨᱮ ᱥᱚᱢᱟᱱ ᱡᱟᱭᱜᱟ ᱨᱮᱦᱚ ᱢᱮᱱᱟᱜ ᱜᱮᱭᱟ ᱢᱤᱫ-ᱵᱟᱨ ᱫᱚ ᱾
ᱚ ᱚ᱾ ᱜᱚᱝᱠᱮ ᱟᱪᱚ ᱚᱱᱟ ᱚᱱᱟᱞᱤᱧ ᱦᱮᱸ ᱟᱫᱚ ᱚᱱᱟ ᱠᱟᱹᱴᱤᱡ ᱞᱤᱧ ᱠᱩᱞᱤ ᱞᱮᱵᱮᱱ ᱜᱮ ᱟᱫᱚ ᱚᱱᱟ ᱡᱤᱱᱤᱥ ᱫᱚ ᱢᱟᱱᱮ ᱪᱮᱫ ᱞᱮᱠᱟ ᱚᱱᱟ ᱥᱟᱠᱟᱢ ᱠᱷᱚᱱᱟᱜ ᱜᱮ ᱦᱩᱭᱩᱜᱼᱟ ᱥᱮ ᱥᱟᱠᱟᱢ ᱠᱷᱚᱱᱟᱜ ᱵᱟᱫᱮ ᱚᱱᱠᱟᱱᱟᱜ ᱜᱮ ᱡᱚ ᱵᱤᱞᱤ ᱢᱮᱱᱟᱜ-ᱟ᱾ ᱢᱮᱱᱟᱜᱼᱟ ᱾
ᱡᱚ ᱵᱤᱞᱤ ᱦᱚᱸ ᱢᱮᱱᱟᱜᱼᱟ ᱟᱵᱚᱣᱟᱜ ᱱᱚᱣᱟ ᱡᱮ ᱥᱟᱠᱟᱢ ᱦᱩᱭᱩᱜ ᱠᱟᱱᱟ ᱚᱱᱟ ᱫᱚ ᱯᱷᱮᱠᱴᱨᱤ ᱡᱮᱢᱚᱱ ᱥᱮ ᱞᱟᱹᱴᱩ ᱞᱟᱹᱴᱩ ᱯᱷᱮᱠᱴᱨᱤ ᱨᱮᱵᱚᱱ ᱤᱫᱤᱭᱟ ᱚᱸᱰᱮ ᱵᱚᱱ ᱢᱤᱞ ᱦᱚᱪᱚᱭᱟ ᱢᱤᱞ ᱦᱚᱪᱚ ᱠᱟᱛᱮᱫ ᱡᱮᱢᱚᱱ ᱚᱱᱟ ᱫᱚ ᱯᱟᱹᱭᱠᱟᱹᱨ ᱠᱚ ᱤᱫᱤᱭᱫᱟ ᱾ ᱯᱟᱹᱭᱠᱟᱹᱨ ᱤᱫᱤ ᱠᱟᱛᱮ ᱚᱱᱟ ᱠᱚ ᱢᱤᱞ ᱦᱚᱪᱚᱭᱟ ᱟᱫᱚ ᱚᱸᱰᱮ ᱠᱷᱚᱱᱟᱜ ᱜᱮ ᱥᱮᱞᱚᱜ ᱠᱟᱱᱟ ᱥᱮᱞ ᱵᱟᱲᱟ ᱠᱟᱛᱮᱫ ᱟᱫᱚ ᱟᱵᱚ ᱫᱚ
ᱚᱻ ᱢᱟᱱᱮ ᱜᱚᱝᱠᱮ ᱟᱯᱮ ᱫᱚ ᱛᱟᱦᱚᱞᱮ ᱚᱱᱟ ᱥᱟᱠᱟᱢ ᱛᱮᱫᱯᱮ ᱜᱚᱫᱟ ᱦᱮᱸᱥᱮ ᱪᱮᱫ᱾
ᱚ ᱟᱫᱚ ᱜᱚᱢᱠᱮ ᱞᱤᱫᱟᱹᱧ ᱟᱯᱮ ᱫᱚ ᱚᱱᱟ ᱥᱟᱠᱟᱢ ᱛᱮᱫᱯᱮ ᱜᱚᱫᱟ ᱥᱟᱠᱟᱢ ᱥᱮᱫ ᱠᱷᱚᱱ ᱜᱚᱫ ᱠᱟᱛᱮ ᱟᱯᱮ ᱢᱤᱞ ᱛᱮᱯᱮ ᱢᱟᱱᱮ ᱩᱱᱠᱩ ᱟᱠᱚᱨᱮᱱ ᱚᱱᱠᱩ ᱜᱮ ᱢᱚᱦᱟᱡᱚᱱ ᱥᱮ ᱚᱱᱠᱟ ᱪᱟᱹᱥᱤ ᱢᱮᱱᱟᱜ ᱠᱚᱣᱟ ᱩᱱᱠᱩ ᱜᱮ ᱛᱟᱯᱚᱨ ᱚᱱᱠᱟ ᱠᱚ ᱤᱫᱤᱭᱟ ᱪᱮᱛᱟᱱ ᱥᱮᱫ ᱥᱮᱪᱮᱫ
ᱥᱮ ᱪᱮᱫ ᱚᱱᱟ ᱜᱮᱛᱚ ᱜᱚᱢᱠᱮ?
ᱦᱮᱸ ᱜᱚᱝᱠᱮ ᱟᱸᱡᱚᱢ ᱧᱟᱢᱮᱫ ᱛᱟᱞᱤᱧ ᱵᱮᱱ ᱟᱹᱞᱤᱧᱟᱜ ᱨᱚᱲ? ᱦᱮᱸ ᱞᱟᱹᱭ ᱫᱟᱹᱞᱤᱧ ᱚᱱᱟ ᱥᱟᱠᱟᱢ ᱛᱮᱜ ᱜᱮ ᱯᱮ ᱤᱫᱤᱭᱟᱛᱚ ᱥᱮ ᱪᱮᱫ?
ᱚ ᱚ, ᱟᱫᱚ ᱜᱚᱢᱠᱮ ᱚᱱᱮ ᱡᱟᱦᱟᱸ ᱥᱟᱠᱟᱢ ᱫᱚ ᱦᱩᱭᱩᱜ ᱠᱟᱱᱟ ᱢᱟᱱᱮ ᱟᱨ ᱚᱱᱟ ᱮᱠ ᱱᱚᱢᱵᱚᱨ ᱨᱮᱱᱟᱜ ᱠᱟᱱᱟ ᱥᱮ ᱚᱱᱟ ᱫᱚ ᱯᱩᱨᱟᱹ ᱢᱟᱱᱮ ᱡᱟᱦᱟ ᱥᱟᱠᱟᱢ
ᱦᱮᱸ, ᱵᱟᱝ ᱜᱚᱝᱠᱮ ᱟᱹᱞᱤᱧᱟᱜ ᱠᱩᱠᱞᱤ ᱞᱤᱧ ᱞᱟᱹᱭ ᱦᱚᱪᱚᱭᱮᱫᱟ ᱢᱟᱱᱮ ᱞᱟᱹᱭ ᱫᱟᱞᱤᱧ ᱚᱱᱮ ᱡᱟ ᱥᱟᱠᱟᱢ ᱛᱮ ᱡᱟᱦᱟᱸ ᱧᱟᱢᱚᱜ ᱠᱟᱱᱟ ᱥᱟᱠᱟᱢ ᱛᱮ ᱠᱷᱚᱱᱟᱜ ᱡᱟᱦᱟᱸ ᱵᱮᱱᱟᱜ ᱠᱟᱱᱟ ᱪᱟ ᱢᱮᱱᱠᱷᱟᱱ ᱚᱱᱟ ᱫᱚ ᱮᱠ ᱱᱚᱢᱵᱚᱨ ᱪᱟ ᱥᱮ ᱫᱩ ᱱᱚᱢᱵᱚᱨ ᱪᱟ ᱥᱮ ᱮᱢᱱᱤ ᱥᱟᱫᱷᱟᱨᱚᱱ ᱪᱟ ᱠᱟᱱᱟ᱾ ᱠᱤᱪᱷᱩ ᱚᱸᱰᱮ ᱜᱮᱛᱚ ᱯᱷᱟᱨᱟᱠ ᱛᱟᱦᱮᱱᱟ ᱥᱮ ᱞᱟᱹᱭᱟᱠᱚ ᱥᱟᱠᱟᱢ ᱨᱮᱱᱟᱜ ᱡᱤᱱᱤᱥ ᱫᱚ ᱱᱚᱝᱠᱟᱱᱟᱜ ᱥᱮ ᱱᱚᱝᱠᱟᱱᱟᱜ ᱡᱚ ᱨᱮᱱᱟᱜ ᱫᱚ ᱟᱹᱰᱤ ᱵᱟᱹᱲᱛᱤ ᱫᱟᱢ ᱜᱮᱭᱟ᱾ ᱚᱠᱟᱴᱟᱜ ᱡᱤᱱᱤᱥ ᱡᱚᱛᱚ ᱠᱷᱚᱱᱟᱜ ᱫᱟᱢ ᱵᱟᱹᱲᱛᱤᱭᱟ ᱟᱨᱠᱤ᱾ ᱥᱟᱠᱟᱢ ᱨᱮᱱᱟᱜ ᱥᱮ ᱡᱚ ᱵᱮᱞᱮ ᱨᱮᱱᱟᱜ, ᱦᱮᱸ ᱦᱮᱸ ᱜᱚᱝᱠᱮ ᱞᱮᱢᱮ᱾
ᱦᱮᱸ ᱜᱚᱝᱠᱮ ᱟᱡᱚᱢ ᱧᱟᱢᱟ ᱫᱟᱵᱤᱱ?
ᱢᱟᱱᱮ ᱥᱟᱠᱟᱢ ᱨᱮᱱᱟᱜ ᱡᱤᱱᱤᱥ ᱢᱮᱱᱟᱜ ᱜᱮᱭᱟ ᱥᱮ ᱪᱮᱫ?
ᱦᱮᱸ ᱜᱚᱝᱠᱮ ᱠᱟᱹᱴᱤᱡ ᱟᱭᱢᱟ ᱦᱮᱸ ᱟᱹᱰᱤ ᱢᱟᱱᱮ ᱨᱚᱲ ᱫᱚ ᱟᱸᱡᱚᱢ ᱦᱤᱡᱩᱜ ᱠᱟᱱ ᱛᱟᱵᱮᱱᱟ ᱢᱟᱱᱮ, ᱟᱞᱤᱧᱟᱜ ᱨᱚᱲ ᱵᱮᱱ ᱟᱸᱡᱚᱢ ᱧᱟᱢ ᱮᱫᱟ ᱠᱟᱹᱴᱤᱡ ᱴᱷᱤᱠ ᱴᱷᱟᱠ?